ᱦᱮᱞᱳ, ᱦᱮᱸ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱮᱱ ᱪᱮᱫ ᱠᱚᱵᱤᱱ ᱪᱤᱠᱟᱹ ᱵᱟᱲᱟᱭᱮᱫᱟ ᱟᱫᱚ?
ᱱᱚᱜᱚᱭ ᱜᱚᱝᱠᱮ ᱟᱹᱞᱤᱧ ᱢᱟ ᱱᱚᱛᱮ ᱜᱚᱰᱟ ᱥᱮᱫ ᱞᱤᱧ ᱦᱮᱡ ᱟᱠᱟᱱᱟ ᱮᱠᱷᱚᱱ ᱢᱟ
ᱦᱮᱸ ᱜᱚᱰᱟ ᱥᱮᱫ ᱚ ᱟᱫᱚ ᱫᱟᱜ ᱡᱟᱹᱲᱤ ᱠᱚ ᱚᱠᱟ ᱞᱮᱠᱟ ᱟᱯᱮ ᱚᱱᱛᱮ ᱫᱚ?
ᱦᱮᱞᱳ
ᱦᱮᱸ ᱟᱸᱡᱚᱢᱚᱜ ᱠᱟᱱᱟ ᱞᱟᱹᱭ ᱵᱤᱱ ᱞᱟᱹᱭ ᱟᱹᱞᱤᱧ ᱫᱟᱜ ᱡᱟᱹᱲᱤ ᱠᱚ ᱚᱠᱟ ᱞᱮᱠᱟ ᱜᱚᱝᱠᱮ
ᱪᱮᱫ ᱦᱚᱸ ᱵᱟᱝ ᱟᱸᱡᱚᱢᱚᱜ ᱴᱷᱤᱠᱟᱹᱜ ᱠᱟᱱᱟ ᱦᱮᱸ ᱜᱚᱢᱠᱮ ᱫᱟᱜ ᱡᱟᱹᱲᱤ ᱠᱚᱢᱟ ᱠᱟᱹᱴᱤᱡ ᱠᱤᱪᱷᱩ ᱠᱚ ᱦᱮᱸ ᱜᱚᱢᱠᱮ ᱟᱸᱡᱚᱢ ᱠᱟᱱᱟ ᱠᱟᱹᱴ-
ᱦᱮᱸᱻᱦᱮᱸ ᱟᱸᱡᱚᱢᱚᱜ ᱠᱟᱱᱟ ᱞᱟᱹᱭ ᱵᱤᱱ
ᱢᱮᱱ ᱡᱟᱹᱲᱤ ᱢᱟ ᱦᱟᱸᱜ ᱞᱟᱦᱟ ᱜᱮ ᱫᱟᱜ ᱡᱟᱹᱲᱤ ᱟᱠᱟᱫ ᱛᱟᱦᱮᱱᱟ ᱮᱠᱷᱚᱱ ᱢᱟ ᱵᱚᱱᱫᱚ ᱟᱠᱟᱫᱟ
ᱦᱮᱸ ᱦᱮᱸ
ᱫᱟᱜ ᱡᱟᱹᱲᱤ ᱢᱟ ᱮᱠᱷᱚᱱ ᱴᱷᱤᱠ- ᱴᱷᱟᱠ ᱦᱩᱭᱩᱜ ᱠᱟᱱ ᱜᱮ ᱟᱯᱮ ᱥᱮᱫ ᱜᱮ ᱜᱚᱝᱠᱮ ᱪᱮᱫ ᱞᱮᱠᱟ ᱫᱟᱜ ᱡᱟᱹᱲᱤ ᱠᱚᱫᱚ?
ᱦᱮᱸ ᱟᱞᱮ ᱱᱚᱛᱮ ᱦᱚᱸ ᱫᱟᱜ ᱡᱟᱹᱲᱤ ᱢᱟ ᱵᱷᱟᱹᱜᱤ ᱜᱮ ᱞᱟᱜᱟᱣ ᱟᱠᱟᱫᱟᱭ ᱢᱟᱱᱮ ᱦᱩᱭᱩᱜ ᱠᱟᱱᱟ ᱮᱭᱨᱚᱠᱚᱢ ᱫᱩᱭ-ᱫᱩᱭ ᱥᱚᱯᱛᱟᱦᱚ ᱜᱟᱱ ᱦᱩᱭᱩᱜ ᱠᱟᱱᱟ ᱚᱱᱠᱟ ᱞᱟᱜᱟᱛᱟᱨᱮ ᱫᱟᱜ ᱡᱟᱹᱲᱤᱭᱮᱫᱟ᱾ ᱟᱫᱚ ᱛᱮᱦᱮᱧ ᱦᱚᱸ ᱱᱚᱜᱼᱚᱭ ᱥᱮᱛᱟᱜ ᱠᱷᱚᱱ ᱜᱮ ᱫᱟᱜ ᱡᱟᱹᱲᱤᱭ ᱫᱟᱭ ᱢᱚᱱᱮ ᱦᱩᱭᱩᱜ ᱠᱟᱱᱟ ᱠᱟᱹᱴᱤᱡ ᱵᱟᱡᱟᱨ ᱥᱮᱫ ᱪᱟᱞᱟᱣ ᱦᱩᱭᱩᱜᱼᱟ᱾ ᱫᱟᱬᱟᱱ ᱢᱮᱱᱠᱷᱟᱱ ᱚᱱᱟ ᱫᱟᱜ ᱡᱟᱹᱲᱤ ᱠᱷᱟᱹᱛᱤᱨ ᱜᱮ ᱵᱟᱝ ᱜᱟᱱᱚᱜ ᱠᱟᱱᱟ᱾ ᱟᱫᱚ, ᱟᱹᱵᱤᱱ ᱫᱚ ᱦᱮᱸ
ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ
ᱟᱫᱚ ᱪᱟᱥ ᱠᱟᱹᱢᱤ ᱠᱚ ᱚᱠᱟ ᱞᱮᱠᱟ ᱯᱮ ᱮᱛᱚᱦᱚᱵ ᱠᱮᱫᱟ ᱥᱮ ᱪᱮᱫ ᱥᱮ ᱵᱟᱝ ᱜᱮ
ᱜᱚᱝᱠᱮ ᱟᱞᱮ ᱥᱮᱫ ᱧᱮᱞ ᱞᱮᱠᱷᱟᱡ ᱢᱟ ᱚᱱᱠᱟ ᱠᱟᱹᱴᱤᱡ ᱪᱟᱥ ᱠᱚᱢᱟ ᱦᱩᱭᱩᱜ ᱠᱟᱱ ᱜᱮ ᱠᱟᱹᱴᱤᱡ ᱮᱠᱷᱚᱱ ᱢᱟ ᱠᱷᱮᱛ ᱠᱚᱢᱟ ᱯᱟᱲᱟᱣ ᱦᱩᱭᱩᱜ ᱠᱟᱱᱟ᱾
ᱦᱮᱸᱻᱦᱮᱸ
ᱟᱫᱚ ᱦᱟᱸᱜ ᱛᱚᱞᱟ ᱠᱚᱦᱟᱸᱜ ᱛᱩᱫ ᱵᱟᱲᱟ ᱠᱟᱛᱮ ᱦᱟᱸᱜ ᱨᱚᱦᱚᱭ ᱦᱟᱸᱜ ᱮᱦᱚᱵ ᱦᱩᱭᱩᱜᱼᱟ᱾
ᱦᱮᱸᱻᱦᱮᱸ ᱪᱮᱫ ᱦᱚᱸ ᱵᱟᱝ ᱟᱸᱡᱚᱢᱚᱜ ᱠᱟᱱᱟ
ᱟᱫᱚ ᱥᱮᱨᱢᱟ ᱫᱟᱜ ᱜᱮ ᱦᱟᱸᱜ ᱪᱮᱫ ᱞᱮᱠᱟᱭ ᱦᱮᱡ ᱠᱟᱱᱟᱭ ᱦᱟᱸᱜ᱾
ᱩᱸ᱾ ᱟᱫᱚ ᱜᱚᱝᱠᱮ ᱛᱚᱞᱟ ᱠᱚᱫᱚ ᱯᱮ ᱜᱤᱰᱤ ᱠᱟᱜᱼᱟ ᱛᱟᱦᱚᱞᱮ?
ᱦᱮᱸ ᱜᱚᱝᱠᱮ ᱜᱤᱰᱤ ᱦᱩᱭ ᱠᱟᱱᱟ ᱢᱟᱱᱮ ᱜᱤᱰᱤ ᱛᱩᱫ ᱫᱚ ᱵᱟᱹᱠᱤ ᱢᱮᱱᱟᱜᱼᱟ ᱞᱟᱹᱴᱩ ᱠᱟᱱᱟ ᱦᱟᱸᱜ᱾
ᱛᱚ ᱜᱚᱝᱠᱮ ᱟᱯᱮ ᱥᱮᱫ ᱫᱚ ᱪᱮᱫ ᱞᱮᱠᱟ ᱪᱟᱥ?
ᱦᱮᱸ ᱟᱞᱮ ᱱᱚᱛᱮ ᱦᱚᱸ ᱛᱚᱞᱟ ᱫᱚᱞᱮ ᱜᱤᱰᱤ ᱠᱟᱫᱟ ᱟᱫᱚ ᱚ ᱫᱟᱜ ᱛᱚᱞᱟ ᱠᱚ ᱜᱤᱲᱤᱭᱟᱛᱚ ᱟᱞᱮ ᱱᱚᱛᱮ ᱫᱚ᱾ ᱟᱫᱚ ᱱᱚᱜᱼᱚᱭ ᱛᱚ ᱥᱚᱫᱫᱚ ᱫᱟᱜᱼᱮ ᱡᱟᱹᱲᱤ ᱠᱟᱫᱟ ᱮᱵᱟᱨ ᱱᱤᱛ ᱱᱟᱦᱟᱸᱜ ᱛᱚᱞᱟ ᱠᱚ ᱜᱤᱰᱤ ᱠᱟᱜᱼᱟ ᱟᱫᱚ ᱟᱨᱦᱚ ᱮᱭ ᱠᱩᱲᱤ ᱵᱟᱭᱤᱥ ᱫᱤᱱ ᱯᱚᱨᱮ ᱛᱚᱞᱟ ᱠᱚ ᱦᱩᱭ ᱞᱮᱱᱠᱷᱟᱱ ᱟᱫᱚ ᱨᱚᱦᱚᱭ ᱠᱚ ᱮᱛᱚᱦᱚᱵ ᱦᱩᱭᱩᱜᱼᱟ᱾ ᱟᱹ ᱟᱫᱚ ᱟᱞᱮ ᱱᱚᱛᱮ ᱫᱚ ᱮᱸ ᱵᱟᱨ ᱥᱮᱨᱢᱟ ᱨᱮ ᱵᱟᱨ ᱫᱷᱟᱣᱞᱮ ᱪᱟᱥ ᱟᱛᱚ᱾ ᱮᱸᱻ ᱟᱫᱚ ᱟᱯᱮ ᱫᱚ ᱚᱠᱟ ᱞᱮᱠᱟ? ᱮᱸ ᱢᱤᱫ ᱥᱮᱨᱢᱟ ᱨᱮ ᱢᱤᱫ ᱫᱷᱟᱣ ᱥᱮ ᱵᱟᱨ ᱫᱷᱟᱣ ᱯᱮ ᱪᱟᱥᱟ ᱟᱯᱮ ᱫᱚ? ᱦᱮᱞᱳ᱾ ᱦᱮᱞᱳ ᱜᱚᱢᱠᱮ᱾ ᱦᱮᱞᱳ᱾ ᱦᱮᱸ? ᱦᱮᱞᱳ᱾